ᱦᱮᱞᱳ
ᱦᱮᱞᱳ
ᱦᱮ ᱡᱚᱦᱟᱨ ᱜᱮ
ᱦᱮᱞᱳ ᱦᱮᱸ ᱡᱚᱦᱟᱨ ᱜᱮ ᱦᱮᱸ ᱟᱸᱡᱚᱢ ᱧᱟᱢᱚᱜ ᱠᱟᱱᱟ ᱟᱵᱤᱱ ᱵᱮᱱ ᱟᱸᱡᱚᱢ ᱧᱟᱢ ᱮᱫᱟ ᱟᱹᱞᱤᱧ ᱟᱲᱟᱝ,
ᱦᱳᱭ ᱦᱳᱭ ᱟᱸᱡᱚᱢ ᱧᱟᱢ ᱜᱮ ᱛᱟᱦᱚᱞᱮ ᱞᱟᱹᱭᱢᱮ ᱚᱠᱟ ᱥᱟᱛᱟᱢ ᱞᱟᱝ ᱜᱟᱞᱢᱟᱨᱟᱣ-ᱟ᱾
ᱦᱮᱸ ᱚᱱᱟᱢᱟ ᱢᱤᱫᱴᱮᱱ ᱴᱚᱯᱤᱠ ᱱᱤᱭᱮ ᱜᱟᱞᱢᱟᱨᱟᱣ- ᱢᱮ ᱵᱮᱥ ᱜᱮ ᱦᱚᱸ ᱟᱹᱞᱤᱧ ᱢᱟᱞᱤᱧ ᱢᱮᱱᱮᱫ ᱛᱟᱦᱮᱱ ᱜᱮ ᱚᱱᱮ ᱡᱟᱦᱟᱸ ᱟᱵᱚ ᱛᱮ ᱯᱨᱳᱜᱨᱟᱢ ᱠᱚ ᱦᱩᱭᱩᱜ ᱠᱟᱱ ᱜᱮᱭᱟ ᱥᱮ ᱟᱵᱚ ᱥᱟᱱᱛᱟᱲ ᱠᱚᱣᱟᱜ ᱡᱟᱦᱟᱸ ᱯᱨᱳᱜᱨᱟᱢ ᱠᱚ ᱦᱩᱭᱩᱜᱼᱟ᱾
ᱦᱮᱸ
ᱟᱸᱢᱚᱢ ᱧᱟᱢ ᱮᱫᱟ ᱵᱮᱱ?
ᱦᱳᱭ ᱟᱸᱡᱚᱢ ᱧᱟᱢ ᱜᱮ,
ᱦᱮᱸ ᱟᱫᱚ ᱡᱟᱦᱟᱸ ᱪᱷᱟᱯᱨᱤ ᱮᱱᱮᱡ ᱠᱚ ᱦᱩᱭᱩᱜ ᱠᱟᱱ ᱜᱮᱭᱟ, ᱥᱮ ᱥᱳᱥᱟᱞ ᱢᱤᱰᱤᱭᱟ ᱛᱟᱞᱟᱛᱮ ᱵᱮᱱ ᱧᱮᱞ ᱠᱟᱜ ᱜᱮᱭᱟ ᱱᱤᱦᱟᱹᱛᱤ ᱛᱚᱞᱮ
ᱦᱩᱸ ᱦᱩᱸ ᱦᱳᱭ ᱦᱳᱭ
ᱦᱳᱭ ᱚᱱᱟ ᱠᱚ ᱵᱟᱨᱮᱛᱮ ᱟᱹᱞᱤᱧ ᱞᱤᱧ ᱢᱮᱱᱮᱫ ᱛᱟᱦᱮᱱᱟ ᱡᱮ ᱱᱟᱥᱮᱱᱟᱜ ᱢᱟᱱᱮ ᱪᱤᱠᱟᱹ ᱛᱮᱵᱚᱱ ᱠᱚᱢ ᱫᱟᱲᱮᱭᱟᱜᱼᱟ, ᱢᱟᱱᱮ ᱱᱚᱣᱟ ᱮᱱᱮᱡ ᱠᱚ ᱡᱟᱦᱟᱸ ᱞᱮᱠᱟ ᱫᱤᱥᱟᱹᱜ ᱠᱟᱱᱟ ᱥᱳᱥᱟᱞ ᱢᱤᱰᱤᱭᱟ ᱛᱟᱞᱟᱛᱮ ᱚᱱᱟ ᱠᱚ ᱵᱟᱨᱮᱛᱮ ᱱᱟᱥᱮᱱᱟᱜ ᱜᱟᱞᱢᱟᱨᱟᱣ ᱞᱮᱠᱷᱟᱱ ᱢᱚᱸᱡᱽ ᱠᱚᱜ ᱜᱮᱭᱟ᱾
ᱦᱩᱸ ᱟᱪᱪᱷᱟ ᱟᱪᱪᱷᱟ, ᱟᱪᱪᱷᱟ ᱴᱷᱤᱠ ᱜᱮᱭᱟ ᱤᱧ ᱛᱷᱚᱲᱟ ᱞᱟᱹᱭ ᱨᱮᱭᱟᱜ ᱤᱧ ᱪᱮᱥᱴᱟᱭ ᱮᱫᱟ᱾
ᱦᱮᱸ ᱢᱟ ᱞᱟᱹᱭ ᱵᱤᱱ?
ᱟᱹᱰᱤ ᱪᱷᱟᱹᱯᱨᱤ ᱮᱱᱮᱡ ᱥᱮ ᱱᱚᱣᱟ ᱡᱟᱦᱟᱸ ᱚᱨᱠᱮᱥᱴᱨᱟ ᱧᱤᱫᱟᱹ ᱵᱮᱞᱟ ᱦᱳᱭᱳᱜ ᱠᱟᱱᱟ, ᱚᱱᱟ ᱡᱮ ᱯᱩᱨᱟᱹᱴᱟ ᱜᱮ ᱮᱠᱫᱚᱢ ᱯᱩᱨᱟᱹᱴᱟ ᱜᱮ ᱵᱟᱹᱲᱤᱡ ᱜᱮᱭᱟ ᱚᱱᱠᱟ ᱦᱚᱸ ᱵᱟᱝ ᱠᱟᱱᱟ ᱛᱚ ᱮᱱᱮᱡ ᱟᱵᱚᱨᱮᱱ ᱦᱩᱭᱩᱜ ᱠᱟᱱᱟ ᱡᱮ ᱥᱟᱵᱫᱷᱟᱱ ᱠᱚ ᱦᱩᱭᱩᱜᱼᱟ ᱟᱵᱚᱨᱮᱱ ᱢᱟᱹᱭ ᱵᱟᱹᱵᱩ ᱛᱟᱠᱚ ᱜᱮ ᱥᱟᱵᱫᱷᱟᱱ ᱠᱚ ᱦᱩᱭᱩᱜᱼᱟ᱾ ᱡᱟᱦᱟᱱ ᱡᱤᱱᱤᱥ ᱠᱤ ᱵᱟᱱᱟᱨ ᱡᱟᱸᱦᱟᱱ ᱡᱤᱱᱤᱥ ᱛᱮᱭᱟᱜ ᱜᱮ ᱵᱟᱱᱟᱨ ᱜᱮ ᱫᱤᱠ ᱛᱟᱦᱮᱱᱟ ᱮᱠ ᱵᱷᱟᱜᱤ ᱫᱤᱠ ᱟᱨ ᱵᱟᱹᱲᱤᱡ ᱫᱤᱠ ᱡᱮᱢᱚᱱ ᱢᱤᱫᱴᱮᱱ ᱠᱚᱭᱮᱱ ᱨᱮ, ᱦᱮᱰ ᱟᱨ ᱴᱮᱞ ᱛᱟᱦᱮᱱ ᱚᱱᱠᱟᱟᱜ ᱜᱮ ᱡᱚᱛᱚ ᱡᱤᱱᱤᱥ ᱜᱮ ᱵᱷᱟᱜᱤ ᱟᱨ ᱵᱟᱹᱲᱤᱡ ᱫᱤᱠ ᱛᱟᱦᱮᱱᱟ ᱾ᱛᱚ ᱱᱚᱣᱟ ᱯᱨᱳᱜᱨᱟᱢ ᱨᱮᱱᱟᱜ ᱦᱚᱸ ᱵᱷᱟᱜᱤ ᱫᱤᱠ ᱦᱚᱸ ᱢᱮᱱᱟᱜᱼᱟ ᱟᱨ ᱵᱟᱹᱲᱤᱡ ᱫᱤᱠ ᱦᱚᱸ ᱢᱮᱱᱟᱜᱼᱟ᱾
ᱦᱮᱸ
ᱟᱨ ᱛᱳ ᱦᱳᱭᱳᱜ ᱠᱟᱱᱟ ᱱᱚᱝᱠᱟ ᱵᱷᱟᱹᱜᱤ ᱫᱤᱠ ᱜᱮᱢ ᱢᱮᱱᱞᱠᱷᱟᱱ ᱱᱚᱝᱠᱟ ᱡᱮ ᱩᱱᱟᱹᱜ ᱜᱟᱱ ᱫᱚᱠᱟᱱ ᱠᱚ ᱵᱟᱹᱭᱥᱟᱹᱜᱼᱟ ᱩᱱᱠᱩ ᱟᱠᱚᱣᱟᱜ ᱨᱳᱡ ᱩᱱᱠᱩ ᱠᱚ ᱠᱟᱢᱟᱣ ᱫᱟᱲᱮᱭᱟᱜᱼᱟ ᱾ ᱚᱸᱰᱮ ᱠᱷᱚᱱ ᱥᱮ ᱟᱛᱩ ᱨᱮᱱ ᱡᱟᱦᱟᱸᱭ ᱮ ᱟᱛᱳ ᱨᱮᱱ ᱡᱟᱦᱟᱸᱭ ᱦᱚᱲ ᱠᱚ ᱛᱟᱸᱦᱮᱱᱟ᱾ ᱮ ᱩᱱᱠᱩ ᱦᱚᱸ ᱟᱠᱚᱣᱟᱜ ᱨᱩᱡᱤ ᱨᱩᱴᱤ ᱛᱟᱦᱮᱱ ᱛᱟᱠᱚᱣᱟ ᱚᱱᱟ ᱢᱚᱫᱽᱨᱮ ᱛᱚ ᱩᱱᱠᱩ ᱚᱸᱰᱮ ᱦᱚᱸᱠᱚ ᱠᱟᱢᱟᱣ ᱫᱟᱲᱮᱭᱟᱜᱼᱟ᱾ ᱠᱮᱞᱟᱯ ᱚᱸᱰᱮ ᱠᱷᱚᱱ ᱢᱤᱫᱴᱮᱱ ᱯᱷᱟᱱᱰ ᱠᱚ ᱵᱮᱱᱟᱣ ᱫᱟᱲᱮᱭᱟᱜᱼᱟ, ᱛᱟᱨᱯᱚᱨᱮ ᱱᱩᱠᱩ ᱡᱟᱦᱟᱸᱭ ᱥᱮᱨᱮᱧ ᱠᱚ ᱦᱤᱡᱩᱜ-ᱟ ᱟᱠᱚ ᱩᱱᱠᱩ ᱦᱚᱸ ᱢᱤᱫᱴᱮᱱ ᱮᱢᱟᱣᱩᱱᱰ ᱠᱚ ᱧᱟᱢᱟ, ᱚᱸᱰᱮ ᱠᱷᱚᱱ ᱩᱱᱠᱩ ᱦᱚᱸᱠᱚ ᱤᱱᱠᱟᱢ ᱫᱟᱲᱮᱭᱟᱜᱼᱟ᱾ ᱚᱱᱟ ᱪᱷᱟᱰᱟ ᱠᱟᱛᱮ ᱟᱭᱢᱟ ᱦᱚᱲ ᱠᱚ‌ ᱚᱱᱟ ᱤᱭᱟᱹᱨᱮ ᱩᱱᱠᱩ ᱡᱟᱦᱟᱸᱭ ᱯᱮᱱᱰᱮᱞ ᱡᱟᱦᱟᱸᱭ ᱠᱚ ᱯᱷᱟᱣᱩᱱᱰᱮᱥᱚᱱ ᱨᱮ ᱡᱟᱦᱟᱸᱭ ᱠᱚ ᱛᱟᱦᱮᱱ ᱡᱚᱛᱚ ᱦᱚᱲ ᱧᱟᱢᱟ, ᱛᱚ ᱱᱚᱝᱠᱟ ᱠᱟᱛᱮ ᱢᱤᱫᱴᱮᱱ ᱵᱷᱟᱹᱜᱤ ᱫᱤᱠ ᱦᱩᱭ ᱫᱟᱲᱮᱭᱟᱜᱼᱟ᱾ ᱟᱨ ᱠᱷᱟᱨᱟᱯ ᱫᱤᱠ ᱚ ᱱᱚᱝᱠᱟ ᱟᱵᱚᱨᱮᱱ ᱢᱟᱹᱭ ᱵᱟᱹᱵᱩ ᱛᱟᱠᱚ ᱠᱟᱹᱴᱤᱡ ᱠᱟᱹᱴᱤᱡ ᱧᱮᱞ ᱠᱚᱢ ᱧᱤᱫᱟᱹ ᱵᱮᱞᱟ ᱟᱨᱚᱠᱚ ᱟᱫᱚᱜ ᱠᱟᱱᱟ ᱠᱚ᱾ ᱛᱟᱨᱯᱚᱨᱮ ᱚᱠᱚᱭ ᱠᱟᱹᱴᱤᱡ ᱵᱚᱭᱮᱥ ᱨᱮᱜᱮ ᱟᱠᱚᱣᱟᱜ ᱢᱟᱱᱮ ᱪᱮᱫ ᱤᱧ ᱢᱮᱱᱟ, ᱟᱠᱚᱨᱮᱱ ᱜᱟᱛᱮ ᱠᱚ ᱥᱟᱶ ᱠᱚ ᱵᱟᱯᱞᱟᱜ ᱠᱟᱱᱟ, ᱚᱠᱚᱭ ᱠᱚ ᱟᱸᱜᱤᱨᱚᱜ ᱠᱟᱱᱟ᱾ ᱱᱚᱣᱟ ᱢᱤᱫᱴᱮᱱ ᱵᱟᱹᱲᱤᱡ ᱫᱤᱠ ᱠᱟᱱᱟ ᱮ ᱪᱮᱫᱟᱜ ᱡᱮ, ᱢᱟᱱᱮ ᱟᱵᱟᱨ ᱧᱤᱫᱟᱹ ᱵᱮᱞᱟ ᱯᱨᱳᱜᱨᱟᱢ ᱠᱚ ᱪᱟᱞᱟᱜ ᱠᱟᱱᱟ ᱯᱚᱨᱮᱨ ᱫᱤᱱ ᱤᱥᱠᱩᱞ ᱵᱟᱠᱚ ᱪᱟᱞᱟᱜ ᱠᱟᱱᱟ᱾ ᱟᱫᱚ ᱤᱥᱠᱩᱞ ᱨᱮ ᱡᱟᱦᱟᱸ ᱚᱱᱟ ᱜᱮᱯᱚᱜ ᱠᱟᱱ ᱛᱟᱠᱚᱣᱟ ᱡᱮ, ᱚᱱᱟ ᱜᱮᱯ ᱢᱤᱫᱴᱮᱱ ᱵᱟᱨᱭᱟ ᱜᱮᱯ ᱛᱮᱜᱮ ᱟᱫᱚ ᱩᱱᱠᱩ ᱫᱚ ᱟᱫᱚ ᱤᱥᱠᱩᱞ ᱯᱚᱛᱤ ᱢᱚᱱᱫᱚ ᱪᱟᱵᱟᱜ ᱠᱟᱱ ᱛᱟᱠᱚᱣᱟ, ᱟᱨ ᱵᱟᱝ ᱪᱟᱞᱟᱜ ᱥᱟᱱᱟᱭᱮᱫ ᱠᱚᱣᱟ ᱛᱳ ᱱᱚᱣᱟ ᱫᱚ ᱟᱵᱚ ᱟᱵᱚᱨᱮᱱ ᱡᱟᱦᱟᱸ ᱚᱲᱟᱜ ᱨᱮ ᱜᱚ ᱵᱟᱵᱟ ᱠᱚ ᱛᱟᱦᱮᱱᱟ ᱩᱱᱠᱩ‌ ᱜᱮ ᱤᱭᱟᱹ ᱛᱟᱦᱮᱸᱱ ᱦᱳᱭᱳᱜ ᱛᱟᱠᱚᱣᱟ ᱮᱥᱴᱤᱨᱤᱠ ᱛᱟᱦᱮᱱ ᱦᱩᱭᱩᱜ ᱛᱟᱠᱚᱣᱟ᱾ ᱡᱮ ᱡᱟᱛᱮ ᱵᱚᱞᱮ ᱟᱵᱚᱨᱮᱱ ᱢᱟᱹᱭ ᱵᱟᱹᱵᱩ ᱛᱟᱠᱚ ᱵᱟᱵᱚ ᱪᱟᱞᱟᱣ ᱦᱚᱪᱚ ᱟᱠ ᱠᱚᱢᱟᱟ ᱯᱨᱳᱜᱨᱟᱢ ᱧᱮᱞ ᱟᱨ ᱢᱮᱱᱫᱚ ᱱᱚᱝᱠᱟᱜᱮ ᱡᱟᱦᱟᱸᱛᱤᱱᱟᱹᱜ ᱠᱚ ᱵᱟᱦᱟᱱᱟ ᱡᱟᱦᱟᱸ ᱞᱟᱜᱟᱭ ᱠᱚ ᱛᱚ ᱵᱟᱵᱩ ᱪᱟᱞᱟᱣ ᱦᱚᱪᱚ ᱟᱠ ᱠᱚᱣᱟ ᱟᱫᱚ ᱱᱚᱝᱠᱟ ᱠᱟᱛᱮᱜ ᱜᱮ ᱛᱷᱚᱲᱟ ᱯᱨᱚᱛᱤᱨᱳᱫᱷ ᱜᱟᱱᱚᱜᱼᱟ ᱢᱟ ᱛᱚᱵᱮ ᱟᱢ ᱡᱟᱦᱱᱟᱜ ᱞᱟᱹᱭ ᱢᱮ
ᱢᱟᱱᱮ ᱯᱨᱚᱛᱷᱚᱢ ᱨᱮ ᱡᱟᱦᱟᱸᱟᱢ ᱢᱮᱱᱠᱮᱫᱟ ᱨᱩᱡᱤ ᱨ ᱪᱠᱤ ᱠᱚ ᱡᱩᱛᱟᱹ ᱤᱭᱟᱹ ᱦᱩᱭᱩᱜ ᱠᱟᱱ ᱛᱟᱠᱚ ᱚᱱᱟ ᱢᱟ ᱵᱮᱥ ᱠᱟᱛᱷᱟ ᱜᱮ
ᱠᱤᱱᱛᱩ ᱡᱮ ᱚᱨᱠᱮᱥᱴᱟᱨ ᱦ ᱦᱩᱭᱩᱜ ᱠᱟᱱᱟ ᱢᱟᱱᱮ ᱡᱮ ᱠᱷᱟᱨᱟᱯ ᱢᱮᱫ ᱛᱮ ᱧᱮᱞ ᱚᱱᱟ ᱢᱟ ᱵᱟᱝᱜᱮ ᱤᱧ ᱦᱚᱩᱧ ᱢᱮᱱᱟ ᱡᱮ ᱚᱨᱠᱮᱥᱴᱟᱨ ᱫᱚ ᱱᱟᱥᱮᱱᱟᱜ ᱢᱟᱱᱮ ᱠᱩᱥᱤ ᱨᱟᱹᱥᱠᱟᱹ ᱞᱟᱹᱠᱛᱤᱜ ᱠᱟᱱ ᱜᱮᱭᱟ ᱚᱨᱠᱮᱥᱴᱟᱨ ᱡᱩᱫᱤ ᱚᱱᱟ ᱢᱟ ᱵᱮᱥ ᱠᱟᱛᱷᱟ ᱜᱮᱭᱟ ᱤᱧᱫᱚ ᱚᱱᱮ ᱮᱱᱮᱡ ᱥᱮᱨᱮᱧ ᱡᱟᱦᱟᱸ ᱟᱨᱠᱤ ᱚᱱᱟᱜᱮ ᱱᱟᱥᱮ ᱜᱟᱞᱟᱛ ᱱᱚ ᱡᱚᱨᱛᱮ ᱢᱟᱱᱮ ᱫᱤᱥᱟᱹᱜ ᱠᱟᱱᱟ ᱥᱮ ᱢᱟᱱᱮ ᱮᱱᱮᱡ ᱥᱮᱨᱮᱧ ᱦᱚᱸ ᱡᱮ ᱵᱟᱹᱲᱤᱡ ᱜᱮᱭᱟ ᱚᱱᱟ ᱢᱟ ᱵᱟᱝ ᱠᱟᱱᱟ ᱟᱵᱚ ᱴᱨᱟᱰᱤᱥᱚᱱᱟᱞ ᱮᱱᱮᱡ ᱥᱮᱨᱮᱧ ᱢᱟ ᱱᱟᱥᱮ ᱱᱟᱯᱟᱭ ᱫᱷᱟᱨᱟ ᱜᱮᱭᱟ ᱥᱮ ᱚᱱᱟᱜᱮ ᱡᱩᱚᱫᱤ ᱢᱚᱸᱡᱽ ᱧᱚᱜ ᱛᱮᱵᱚᱱ ᱮᱱᱮᱡ ᱥᱮᱨᱮᱧᱟ ᱛᱟᱦᱦᱮ ᱢᱟ ᱵᱮᱥᱚᱜ ᱜᱮ ᱛᱟᱯᱚᱨᱮ ᱚᱱᱮ ᱦᱩᱰᱤᱧ ᱦᱩᱰᱤᱧ ᱜᱤᱫᱽᱨᱟᱹ ᱠᱚ ᱚᱱᱠᱟ ᱢᱟᱱᱮ ᱞᱩᱜᱽᱲᱤᱡ ᱞᱟᱯᱚᱜ ᱠᱚᱦᱚᱸ ᱢᱚᱸᱡᱽ ᱛᱮ ᱢᱟᱱᱮ ᱵᱟᱝ ᱦᱚᱨᱚᱜ ᱜᱮ ᱛᱟᱨᱯᱚᱨᱮ ᱚᱱᱠᱟ ᱮᱱᱮᱡ ᱥᱮᱨᱮᱧᱱᱟᱜ ᱫᱟᱲᱮ ᱜᱮᱵᱚ ᱱᱟᱥᱮᱱᱟᱜ ᱢᱟᱱᱮ ᱢᱚᱸᱡᱽ ᱫᱷᱟᱨᱟ ᱵᱟᱝ ᱦᱩᱭᱩᱜ ᱠᱟᱱ ᱛᱮᱜᱮ ᱥᱮ ᱚᱱᱟ ᱵᱟᱹᱲᱤᱡ ᱱᱚᱡᱚᱨ ᱛᱮ ᱫᱤᱥᱟᱹᱜ ᱠᱟᱱᱟ
ᱦᱳᱭ ᱦᱳᱭ
ᱚᱱᱟ ᱠᱩ ᱢᱟᱦᱟᱱ ᱫᱮ ᱟᱭᱳ ᱵᱟᱵᱟ ᱦᱚᱸ ᱱᱟᱥᱮᱱᱟᱜ ᱢᱟ ᱜᱤᱫᱽᱨᱟᱹ ᱥᱮᱫ ᱢᱟ ᱠᱚᱭᱚᱜ ᱫᱚᱨᱠᱟᱨ ᱥᱮ ᱡᱮ ᱵᱤᱴᱤ ᱚᱠᱟᱛᱮ ᱪᱟᱞᱟᱜ ᱠᱟᱱᱟᱼᱼ ᱠᱟᱱᱟᱭ ᱥᱮ ᱵᱟᱹᱵᱩᱵ ᱠᱟᱛᱮ ᱪᱟᱞᱟᱜ ᱠᱟᱱᱟᱭ ᱧᱤᱫᱟᱹ ᱧᱩᱛ ᱵᱟᱭ ᱨᱩᱣᱟᱹᱲ ᱠᱟᱱᱟ ᱛᱳ ᱚᱠᱟᱛᱮ ᱵᱤᱴᱤᱢ ᱪᱟᱞᱟᱜ ᱠᱟᱱᱟ ᱥᱮ ᱱᱚᱝᱠᱟ ᱥᱟᱡᱽ ᱯᱳᱥᱟᱠ ᱦᱚᱨᱚᱜ ᱠᱟᱛᱮᱜ ᱱᱟᱥᱮᱱᱟᱜ ᱟᱭᱩᱼᱵᱟᱵᱟ ᱡᱩᱫᱤ ᱥᱚᱪᱮᱛᱚᱱ ᱠᱚ ᱛᱟᱦᱮᱱᱟ ᱯᱟᱞᱮ ᱱᱚᱣᱟ ᱵᱚᱱᱫᱚ ᱨᱮᱱᱟᱜ ᱥᱚᱢᱵᱷᱚᱵᱚᱱᱟ ᱢᱮᱱᱟᱜᱼᱟ ᱟᱨ ᱱ ᱭ ᱡᱮ ᱤᱧᱟᱹᱜ ᱠᱟᱛᱷᱟ ᱟᱢᱟᱜ ᱠᱟᱛᱷᱟ ᱢᱟ ᱵᱟᱝᱠᱚ ᱟᱸᱡᱚᱢ ᱜᱮᱭᱟ ᱡᱮ ᱱᱚᱝᱠᱟ ᱪᱮᱫᱟᱜ ᱯᱮ ᱮᱱᱮᱡ ᱥᱮᱨᱮᱧ ᱮᱟ ᱱᱚᱣᱟ ᱠᱚᱫᱚ ᱵᱟᱹᱲᱤᱡ ᱜᱮᱭᱟ ᱚᱱᱠᱟ ᱢᱟᱠᱚ ᱢᱮᱱᱟ ᱡᱮ ᱟᱢ ᱫᱚᱢᱮᱨ ᱨᱮᱱᱢ ᱚᱠᱚᱭ ᱠᱟᱱᱟ
ᱦᱳᱭ
ᱚᱱᱠᱟ ᱠᱟᱛᱮᱢ ᱵᱚᱱ ᱵᱚᱱᱫᱚ ᱫᱟᱲᱮᱭᱟᱠᱚᱣᱟ ᱟᱫᱚ ᱫᱟᱲᱮᱭᱟᱜ ᱠᱷᱟᱱ ᱵᱚᱱ ᱡᱚᱫᱤ ᱡᱟᱦᱟᱸᱭ ᱩᱱᱠᱩ ᱚᱨᱜᱟᱱᱟᱭᱤᱡᱽ ᱥᱮ ᱚᱨᱠᱮᱥᱴᱟᱨ ᱠᱚ ᱠᱚᱢᱤᱴᱤ ᱨᱮ ᱡᱟᱦᱟᱸᱭ ᱦᱚᱲ ᱠᱚᱠᱚ ᱛᱟᱦᱮᱱᱟ ᱱᱮᱛᱟᱨ ᱢᱟ ᱥᱳᱥᱟᱞ ᱢᱤᱰᱤᱭᱟ ᱛᱟᱞᱟ ᱛᱮᱜᱮ ᱵᱚᱱ ᱵᱩᱡᱽ ᱧᱟᱢ ᱮᱟᱥᱮ ᱱᱚᱰᱮ ᱱᱚᱣᱟ ᱯᱨᱳᱜᱨᱟᱢ ᱦᱩᱭᱩᱜ ᱠᱟᱱᱟ ᱦᱟᱸᱰᱮ ᱦᱟᱱᱟ ᱦᱩᱭᱩᱜ ᱠᱟᱱᱟ ᱩᱱᱠᱩ ᱚᱱᱟ ᱛᱟᱞᱟᱛᱮ ᱡᱩᱫᱤ ᱠᱚ ᱵᱟᱲᱟᱭ ᱦᱚᱪᱚ ᱵᱚᱱ ᱜᱮᱭᱟ ᱡᱮ ᱦᱮᱸ ᱮᱱᱮᱡ ᱥᱮᱨᱮᱧ ᱢᱟ ᱜᱟᱱᱚᱜ ᱜᱮ ᱠᱤᱱᱛᱩ ᱱᱚᱝᱠᱟ ᱪᱷᱟᱯᱤ ᱮᱱᱮᱡ ᱠᱚ ᱡᱟᱛᱮ ᱟᱞᱚ ᱦᱩᱭᱩᱜ ᱢᱟ ᱚᱱᱟ ᱢᱟᱱᱮ ᱪᱷᱟᱹᱯᱤ ᱮᱱᱮᱡ ᱠᱚᱫᱚ ᱵᱟᱨᱚᱱ ᱜᱮᱭᱟ ᱚᱱᱟ ᱠᱚᱫᱚ ᱟᱞᱚᱯᱮ ᱮᱱᱮᱡᱟ ᱚᱱᱠᱟᱠᱟ ᱡᱩᱚᱫᱤ ᱢᱟᱱᱮ ᱦᱮᱱᱰᱮᱞ ᱨᱮ ᱤᱭᱟᱹ ᱥᱮ ᱯᱷᱮᱥᱵᱩᱠ ᱱᱮᱛᱟᱨ ᱫᱚ ᱥᱳᱥᱟᱞ ᱢᱤᱰᱤᱭᱟ ᱛᱟᱞᱟᱛᱮ ᱚᱱᱟ ᱠᱚ ᱳᱰ ᱞᱮᱠᱷᱟᱱ ᱢᱟ ᱥᱟᱱᱟᱢ ᱦᱚᱲ ᱠᱚ ᱧᱮᱞ ᱧᱟᱢ ᱠᱚ ᱜᱮᱭᱟ ᱥᱮ
ᱦᱮᱸ ᱦᱮᱸ
ᱚᱱᱠᱟᱛᱜ ᱜᱮ ᱢᱟᱱᱮ ᱵᱚᱱᱫᱚ ᱜᱟᱱᱚᱜᱼᱟ ᱵᱟᱝᱠᱷᱟᱱ ᱢᱟ ᱵᱟᱝ ᱜᱟᱱᱚᱜ ᱜᱮᱭᱟ ᱵᱟᱝᱠᱷᱟᱱ ᱦᱩᱰᱤᱧ ᱦᱩᱰᱤᱧ ᱵᱤᱴᱤ ᱛᱟᱠᱚ ᱠᱚ ᱫᱤᱥᱟᱹᱜ ᱠᱟᱱ ᱜᱮᱭᱟ ᱛᱟᱨᱯᱚᱨ ᱵᱟᱹᱵᱩ ᱛᱟᱠᱚᱠᱚ ᱫᱤᱥᱟᱹᱜ ᱠᱟᱱ ᱜᱮᱭᱟ ᱚᱱᱠᱟ ᱮᱱᱮᱡ ᱥᱮᱨᱮᱧ ᱢᱟᱱᱮ ᱮᱱᱮᱡ ᱥᱮᱨᱮᱧ ᱫᱚ ᱤᱧ ᱫᱚ ᱢᱟᱱᱮ ᱛᱤᱥ ᱨᱮᱜᱮ ᱢᱟᱹᱱᱟᱧ ᱵᱟᱹᱲᱤᱡ ᱜᱮᱛᱟ ᱵᱚᱱᱟ ᱵᱚᱞᱮ ᱢᱚᱸᱡ ᱜᱮᱭᱟ ᱠᱤᱱᱛᱩ ᱢᱚᱸ ᱫᱷᱟᱨᱟ ᱜᱮᱤᱥ ᱦᱚᱸ ᱮᱱᱮᱡ ᱞᱟᱜᱟᱣ ᱵᱚᱱᱟ ᱥᱮ ᱩᱱᱠᱩ ᱢᱟ ᱦᱟᱱᱮ ᱚᱱᱠᱟ ᱵᱟᱝᱠᱚ ᱮᱱᱮᱡ ᱥᱮᱨᱮᱧᱮᱫ
ᱦᱳᱭ ᱦᱳᱭ ᱱᱚᱣᱟ ᱡᱟᱦᱟᱸ ᱚᱨᱠᱮᱥᱴᱟᱨ ᱨᱮᱭᱟᱜ ᱮᱱᱮᱡ ᱥᱮᱨᱮᱧ ᱦᱳᱭᱳ ᱜᱮᱭᱟ ᱚᱱᱟ ᱫᱚᱳᱭ ᱠᱟᱱᱟ ᱡᱮ ᱦᱚᱲ ᱰᱤᱢᱟᱱᱰ ᱩᱯᱚᱨ ᱦᱚᱲᱟᱜ ᱰᱤᱢᱟᱱᱰ ᱩᱯᱚᱨᱜ ᱜᱮ ᱚᱱᱠᱟ ᱮᱱᱮᱡ ᱥᱮᱨᱮᱧ ᱦᱩᱭᱩᱜᱼᱟ ᱦᱚᱲᱟᱜ ᱡᱩᱫᱤᱰᱤᱢᱟᱱᱰ ᱚᱱᱠᱟ ᱵᱟᱝ ᱛ ᱛᱟᱦᱮᱱ ᱛᱟᱠᱚ ᱥᱮ ᱵᱟᱝᱠᱷᱟᱱ ᱩᱱᱠᱩ ᱫᱚ ᱢᱟᱱᱮ ᱱᱚᱨᱢᱮᱞ ᱦᱚᱸ ᱩᱱᱠᱩ ᱦᱚᱸ ᱩᱱ ᱴᱨᱟᱰᱤᱥᱚᱱᱟᱞ ᱠᱚ ᱮᱱᱮᱡ ᱫᱟᱲᱮ ᱜᱮᱭᱟ ᱡᱩᱫᱤ ᱦᱚᱲᱮ ᱰᱤᱢᱟᱱᱰᱟ ᱡᱮ ᱱᱚᱝᱠᱟᱱ ᱱᱚᱝᱠᱟᱱ ᱮᱱᱮᱡ ᱫᱚᱨᱠᱟᱨᱤᱧᱟ ᱱᱚᱝᱠᱟᱱ ᱥᱮᱨᱮᱧ ᱫᱚᱨᱠᱟᱨᱤᱧᱟᱹ ᱛᱚ ᱩᱱᱤ ᱚᱱᱠᱟᱱ ᱩᱫᱩᱜ ᱥᱚᱫᱚᱨᱟ ᱡᱮᱦᱮᱛᱩ ᱩᱱᱠᱩ ᱫᱚ ᱫᱚᱨᱥᱚᱠ ᱛᱤᱱ ᱜᱷᱟᱹᱲᱤᱡ ᱟᱠᱚ ᱟᱠᱚᱨᱥᱚᱱ ᱠᱚᱣᱟ ᱠᱚ ᱥᱮ ᱟᱠᱤᱥᱴᱚ ᱠᱚᱠᱚ ᱟᱠᱚ ᱯᱨᱚᱛᱤ ᱚᱱᱠᱟᱜᱮ ᱯᱚᱭᱥᱟ ᱠᱚ ᱧᱟᱢᱟ ᱩᱱᱠᱩ ᱫᱚ ᱛ ᱠᱷᱟᱹᱛᱤᱨ ᱱᱚᱝᱠᱟᱟᱜ ᱜᱮ ᱩᱱᱠᱩ ᱫᱚᱠᱚ ᱮᱱᱮᱡ ᱥᱮᱨᱮᱧᱟ ᱟᱨ ᱡᱚᱛᱚ ᱦᱚᱲ ᱵᱟᱡᱮ ᱦᱩᱭᱩᱜ ᱠᱟᱱᱟ ᱡᱮ ᱦᱚᱨᱚᱜ ᱵᱟᱸᱫᱮ ᱢᱟ ᱡᱟ ᱠᱚ ᱠᱚᱨᱟᱣ ᱠᱟᱱᱟ ᱚᱱᱟ ᱵᱟᱹᱲᱤᱡ ᱵᱟᱹᱲᱤᱡ ᱜᱮ ᱚᱱᱟ ᱪᱷᱟᱰᱟ ᱠᱟᱛᱮᱜ ᱡᱟᱦᱟᱸ ᱟᱵᱚᱨᱮᱱ ᱡᱟᱦᱟᱸᱭ ᱩᱱᱠᱩ ᱜᱤᱫᱽᱨᱟᱹ ᱠᱚ ᱢᱮᱱᱟᱜ ᱠᱚᱣᱟ ᱥᱮᱛᱟᱜ ᱵᱮᱞᱟ ᱡᱟᱦᱟᱸᱭ ᱮ ᱮᱱᱮᱡ ᱵᱷᱤᱰᱭᱳ ᱠᱚ ᱵᱮᱱᱟᱣ ᱠᱟᱛᱟ ᱠᱚᱣᱟ ᱟᱨ ᱠᱚ ᱟᱯᱞᱳᱰ ᱠᱟᱛᱟ ᱠᱚᱣᱟ ᱛᱚ ᱱᱚᱜ-ᱱᱚᱣᱟ ᱫᱚ ᱟᱹᱰᱤ ᱛᱤᱱ ᱵᱟᱡᱮ ᱢᱤᱫᱴᱮᱱ ᱤᱭᱟᱹ ᱠᱟᱱᱟ ᱪᱮᱫᱟᱜ ᱪᱮ ᱦᱩᱭ ᱫᱟᱲᱮᱭᱟᱜᱼᱟ ᱩᱱᱤ ᱦᱚᱨᱚᱜ ᱟᱠᱟᱫᱟᱭ ᱴᱷᱤᱠ ᱜᱮ ᱢᱟᱱᱟᱣ ᱠᱤᱫᱟᱹᱧ ᱡᱮ ᱩᱱᱤ ᱵᱟᱹᱲᱤᱡ ᱠᱮᱫᱟᱭ ᱴᱷᱤᱠ ᱜᱮᱭᱟ ᱟᱡ ᱵᱚᱞᱮ ᱟᱫᱚ ᱩᱱᱤᱭᱟᱜ ᱯᱟᱨᱢᱤᱥᱚᱱ ᱵᱟᱝ ᱠᱟᱛᱮ ᱟᱢ ᱩᱱᱤᱭᱟᱜ ᱵᱷᱤᱰᱭᱳ ᱟᱯᱞᱳᱰ ᱚᱱᱟ ᱫᱚ ᱢᱤᱫᱴᱮᱱ ᱢᱤᱫᱴᱮᱱ ᱫᱚ ᱚᱯᱚᱨᱟᱫᱷ ᱠᱟᱱᱟ ᱩᱱᱤ ᱪᱟᱦᱞᱮ ᱟᱢ ᱪᱮᱛᱟᱱ ᱮ ᱠᱮᱥ ᱫᱟᱲᱮᱣᱟᱜᱼᱟ ᱵᱮᱱᱟ. ᱯᱟᱨᱢᱤᱥᱚᱱ ᱦᱟᱛᱟᱣ ᱠᱟᱛᱮ ᱟᱢ ᱵᱷᱤᱰᱭᱳᱢ ᱟᱯᱞᱳᱰ ᱮᱫᱟ ᱠᱤᱱᱛᱩ ᱟᱵᱚᱨᱮᱱ ᱟᱭᱢᱟ ᱜᱤᱫᱽᱨᱟᱹ ᱢᱮᱱᱟᱜ ᱠᱚᱣᱟ ᱡᱟᱦᱟᱸᱭ ᱵᱟ ᱠᱚ ᱵᱟᱲᱟᱭᱟ ᱪᱮᱫ ᱦᱚᱸ ᱟᱠᱚ ᱠᱤᱪᱷᱩ ᱵᱷᱤᱭᱩᱥ ᱞᱟᱹᱜᱤᱫ ᱩᱱᱤᱭᱟᱜ ᱞᱟ. ᱜᱤᱫ ᱥᱚᱢᱢᱟᱱ ᱢᱟᱱ ᱥᱚᱢᱢᱟᱱ ᱮᱠᱫᱚᱢ ᱡᱚᱛᱚᱭ ᱪᱟᱵᱟ ᱠᱟᱛᱟᱭ ᱠᱟᱱᱟ ᱛᱚ ᱚᱱᱟ ᱢᱤᱫ ᱟᱹᱰᱤ ᱵᱟᱡᱮ ᱤᱭᱟᱹ ᱯᱟᱲᱟᱜ ᱠᱟᱱᱟ ᱚᱱᱟ ᱪᱷᱟᱰᱟ ᱠᱟᱛᱮᱜ ᱡᱟᱦᱟᱸᱭ ᱟ. ᱛᱩ ᱠᱚᱨᱮ ᱡᱟᱦᱟᱸ ᱥᱟᱠᱟᱢ ᱚᱲᱮᱡ ᱠᱚ ᱢᱟ ᱦᱩᱭᱩᱜ ᱜᱤ ᱚᱱᱟ ᱢᱤᱫᱴᱮᱱ ᱟᱞᱟᱫᱟ ᱵᱮᱯᱟᱨ ᱟᱸᱻ ᱚᱱᱟ ᱪᱷᱟᱰᱟ ᱠᱟᱛᱮ ᱡᱟᱦᱟᱸ ᱚᱱᱮ ᱚᱠᱚᱭ ᱠᱚ ᱥᱟᱵ ᱠᱚᱣᱟ ᱟᱸ ᱵᱤᱨ ᱨᱮ ᱠᱚ ᱥᱟᱵ ᱠᱚᱣᱟ ᱚᱠᱚᱭ ᱟᱺ.. ᱚᱠᱚᱭ ᱚᱠᱟᱭ ᱥᱟᱞᱟᱜ ᱚᱠᱚᱭ ᱥᱟᱞᱟᱜ ᱚᱠᱚᱭ ᱞᱚᱰ ᱜᱷᱚᱴ ᱨᱮᱭᱟᱜ ᱢᱤᱫᱴᱮᱱ ᱜᱷᱚᱴᱚᱱᱟ ᱠᱚ ᱦᱩᱭᱩᱜᱼᱟ ᱚᱱᱟ ᱠᱚ ᱥᱟᱵ ᱠᱚᱣᱟ ᱱᱚᱣᱟ ᱠᱚ ᱵᱷᱤᱰᱭᱳ ᱠᱟᱛᱮ ᱠᱚ ᱟᱯᱞᱳᱰ ᱫᱟ ᱱᱚᱣᱟ ᱫᱚ ᱤᱱᱰᱟᱭᱨᱮᱠᱴᱞᱤ ᱮᱢ ᱧᱮᱞ... ᱧᱮᱞ ᱞᱮᱠᱷᱟᱱ ᱫᱚ ᱟᱵᱚ ᱥᱟᱱᱛᱟᱞ ᱥᱚᱢᱟᱡᱽ ᱨᱮᱱ ᱟᱺᱻ... ᱦᱚᱲ ᱫᱚ ᱟᱵᱚ ᱥᱟᱱᱛᱟᱞ ᱥᱚᱢᱟᱡᱽ ᱜᱮᱵᱚᱱ ᱵᱚᱰᱮ ᱮᱫᱟ ᱥᱮ ᱵᱚᱱ ᱵᱟᱹᱲᱤᱡ ᱮᱫᱟ ᱩᱱᱤ ᱡᱟᱦᱟᱸᱭ ᱠᱚᱨᱟᱣ ᱠᱚᱣᱟᱜ ᱢᱟ ᱠᱤᱱ ᱵᱟᱹᱲᱤᱡᱜ ᱮᱫ ᱠᱟᱱᱜᱤ ᱚᱱᱟ ᱪᱷᱟᱰᱟ ᱠᱟᱛᱮ ᱟᱵᱚᱣᱟᱜ ᱟᱵᱚ ᱛᱮᱜᱮ ᱵᱚᱱ ᱩᱫᱩᱜ ᱮᱫᱟ ᱡᱮ ᱟᱵᱚ ᱪᱮᱫ ᱞᱮᱠᱟᱱ ᱦᱚᱲ ᱠᱟᱱᱟ ᱵᱚᱱ ᱤᱭᱟᱹ ᱤᱭᱟᱹ ᱛᱟᱞᱟᱨᱮ ᱦᱩᱸ ᱱᱚᱣᱟ ᱟᱨᱠᱤ ᱚᱱᱞᱤᱱ ᱢᱤᱫ ᱫᱷᱟ ᱮᱢ ᱚᱱᱞᱟᱭᱤᱱ ᱞᱮᱠᱷᱟᱱ ᱢᱤᱫᱷᱟᱣ ᱮᱢ ᱥᱚᱥᱤᱟᱞᱤᱥ ᱞᱮᱠᱟᱡ ᱚᱱᱟ ᱫᱚ ᱡᱚᱛᱚᱜ ᱜᱮ ᱥᱚᱥᱤᱟᱞᱤᱥ ᱪᱟᱵᱟᱼᱟ ᱮᱠᱫᱚᱢ ᱡᱚᱛᱚ ᱛᱚᱵᱮ ᱵᱟᱲᱟᱭ ᱪᱟᱵᱟᱭ ᱟᱠᱚ ᱡᱮ ᱟ.. ᱱᱩᱠᱩ ᱫᱚ ᱠᱚ ᱱᱚᱝᱠᱟᱱ ᱜᱮᱭᱟ ᱛᱚ ᱱᱚᱜ-ᱱᱚᱣᱟ ᱠᱷᱚᱱ ᱛᱷᱚᱲᱟ ᱥᱟᱺᱜᱤᱧ ᱨᱮᱵᱚᱱ ᱛᱤᱱᱟᱹᱜ ᱵᱩᱱ ᱛᱟᱦᱮᱱ ᱩᱱᱟᱹᱜ ᱵᱷᱟᱹᱜᱤᱭᱟ ᱟᱵᱚ ᱟᱵᱚ ᱪᱮᱛᱟᱱ ᱡᱮᱦᱮᱛᱩ ᱟᱵᱩ ᱥᱚᱢᱟᱡ ᱵᱟᱵᱩ ᱴᱷᱤᱠ ᱫᱟᱲᱮᱭᱟᱜ ᱠᱟᱱᱟ ᱵᱚᱰᱮ ᱥᱮᱫ ᱵᱩᱱ ᱤᱫᱤ ᱮᱫᱟ ᱡᱮᱦᱮᱛᱩ ᱟᱵᱩ ᱦᱩ... ᱚᱱᱟ, ᱚᱱᱟ ᱠᱚ ᱵᱮᱯᱟᱨ ᱨᱮ ᱤᱱᱴᱟᱨᱯᱷᱮᱭᱟᱨ ᱵᱟᱝ ᱵᱩᱱ ᱤᱱᱴᱟᱨᱯᱷᱮᱭᱟᱨ ᱞᱮᱠᱷᱟᱱ ᱴᱷᱤᱠ- ᱡᱮ ᱡᱮᱦᱮᱛᱩ ᱟᱵ ᱢᱟ ᱢᱟᱱᱮ ᱮᱢᱚᱱ ᱦᱚᱲ ᱢᱮᱱᱟᱜ ᱵᱚᱱᱟ ᱥᱮ ᱮᱢᱚᱱ ᱠᱟᱹᱴᱤᱡ ᱠᱟᱹᱴᱤᱡ ᱜᱤᱫᱽᱨᱟᱹ ᱠᱩ ᱢᱮᱱᱟᱜ ᱵᱚᱱᱟ ᱡᱟᱦᱟᱸᱭ ᱫᱚ ᱵᱤᱪᱟᱹᱨ ᱨᱮᱱᱟᱜ ᱤᱭᱟᱹ ᱵᱟᱵᱚ ᱵᱟᱲᱟᱭᱟ ᱡᱮ ᱟᱵᱚ ᱥᱟᱱᱛᱟᱲ ᱥᱚᱢᱟᱡᱽ ᱨᱮ ᱵᱤᱪᱟᱹᱨ ᱨᱮᱱᱟᱜ ᱡᱟᱦᱟᱸ ᱫᱷᱟᱨᱟ ᱥᱮ ᱪᱮᱫ ᱞᱮᱠᱟ ᱢᱮᱱᱟᱜ ᱟᱠᱟᱫᱟ ᱚᱱᱟ ᱵᱟᱵᱚ ᱵᱟᱲᱟᱭᱟ ᱛᱚ ᱟᱵᱚ ᱦᱚᱸ ᱵᱟᱵᱚ ᱤᱱᱴᱟᱨ..... ᱯᱷᱮᱭᱟᱨ ᱢᱟ ᱱᱚᱝᱠᱟᱱ ᱡᱤᱱᱤᱥ ᱨᱮ, ᱡᱟᱦᱟᱸ ᱟᱵᱚᱣᱟᱜ ᱟᱵᱚ ᱠᱷᱟᱹᱛᱤᱨ ᱛᱮ ᱥᱚᱢᱟᱡᱽ ᱵᱟᱹᱲᱤᱡᱚᱜ ᱢᱟ
ᱦᱮᱸ ᱚᱱᱟᱢᱟ ᱥᱟᱹᱨᱤ ᱠᱷᱟᱛᱟ ᱜᱮ
ᱢᱟ ᱱᱚᱣᱟ ᱵᱮᱯᱟᱨ ᱛᱮ ᱟᱢ ᱡᱟᱦᱟᱱᱟᱜ ᱮᱢ ᱞᱟᱹᱭ ᱠᱷᱟᱡ
ᱚᱱᱟ ᱠᱮᱢᱮᱨᱟ ᱢᱟ ᱤᱧ ᱧᱮᱞ ᱠᱮᱫ ᱠᱚ ᱱᱟᱥᱮ ᱵᱟᱯᱞᱟ ᱚᱲᱟᱜ ᱠᱚᱨᱮ ᱜᱮ ᱢᱟᱱᱮ ᱮᱢᱚᱱ ᱵᱷᱟᱵᱮ ᱠᱚ ᱠᱮᱢᱨᱟᱭᱟ ᱢᱟᱱᱮ ᱱᱤᱡᱮ ᱢᱟ ᱢᱮᱱ ᱢᱟᱱᱮ ᱢᱮᱱᱦᱚ ᱱᱤᱡᱮ ᱯᱟᱨᱥᱚᱱᱟᱞ ᱤᱧᱤᱧ ᱢᱮᱱᱫᱟ ᱢᱮᱱᱦᱚᱧ ᱢᱮᱱ ᱠᱮᱫ ᱜᱤ ᱠᱮᱢᱮᱨᱟ ᱨᱮᱱᱟᱜ ᱢᱟᱱᱮ ᱵᱤᱱᱟᱹ ᱯᱟᱨᱢᱤᱥᱮᱱ ᱛᱮ ᱚᱠᱚᱭᱟᱜ ᱠᱮᱢᱮᱨᱟ ᱢᱟ ᱚᱱᱟ ᱢᱟ ᱜᱟᱞᱚᱛ ᱜᱮᱭᱟ ᱥᱮ ᱯᱟᱨᱢᱤᱥᱮᱱ ᱵᱟᱭ ᱮᱢ ᱟᱠᱟᱫ ᱢᱮᱭᱟ ᱩᱱᱤᱢ ᱠᱮᱢᱨᱟᱭᱮᱭᱟ ᱥᱮ ᱵᱷᱤᱰᱤᱭᱳᱢ ᱟᱯᱞᱳᱰ-ᱟ ᱚᱱᱟᱢᱟ ᱠᱷᱟᱨᱟᱵ ᱜᱮᱭᱟ ᱠᱮᱢᱮᱨᱟ ᱚᱱᱮ ᱮᱢᱚᱱ ᱵᱷᱟᱵᱮ ᱠᱚ ᱠᱮᱢᱮᱨᱟᱭᱟ ᱚᱱᱟ ᱢᱟ ᱜᱟᱞᱟᱛ ᱜᱮᱭᱟ
ᱦᱳᱭ ᱦᱳᱭ
ᱜᱟᱞᱟᱛ ᱢᱮᱫ ᱛᱮᱜᱮ ᱫᱤᱥᱟᱹᱜᱼᱟ ᱚᱱᱟ ᱠᱚᱫᱚ ᱟᱨ ᱵᱤᱱᱟ. ᱯᱟᱨᱢᱤᱥᱚᱱ ᱛᱮ ᱩᱱᱤᱭᱟᱜ ᱤᱭᱟᱹ ᱯᱳᱥᱴ ᱪᱷᱚᱵᱤ ᱯᱳᱥᱴ ᱥᱮ ᱡᱟᱦᱟᱱᱟᱜ ᱯᱳᱥᱴ ᱥᱳᱥᱟᱞ ᱢᱤᱰᱤᱭᱟ ᱛᱟᱞᱟᱛᱮ ᱚᱱᱟ ᱢᱟ ᱜᱟᱞᱟᱛ ᱜᱮᱭᱟ ᱥᱮ ᱡᱟᱦᱟᱸᱭᱟᱜ ᱵᱤᱱᱟᱹ ᱯᱟᱨᱢᱤᱥᱚᱱ ᱛᱮ ᱠᱚᱨᱟᱣ ᱢᱟ ᱩᱪᱤᱛ ᱜᱮ ᱵᱟᱝ ᱠᱟᱱᱟ
ᱦᱳᱭ ᱦᱳᱭ
ᱚᱱᱟ ᱠᱚᱢᱟ ᱱᱟᱥᱮ ᱵᱚᱱᱫᱚ ᱞᱮᱱ ᱠᱷᱟᱱ ᱢᱟ ᱢᱚᱸᱡᱽ ᱠᱚᱜ ᱜᱮᱭᱟ
ᱦᱮᱸ ᱦᱮᱸ ᱛᱚ ᱱᱚᱜᱼᱚᱭ ᱡᱟᱦᱟᱸ ᱱᱚᱜᱼᱚᱭ ᱚᱱᱟ ᱠᱚᱦᱚᱸ ᱛᱷᱚᱲᱟ ᱤᱭᱟᱹ ᱠᱚ ᱦᱩᱭᱩᱜᱼᱟ ᱡᱟᱦᱟᱸᱭ ᱢᱟᱱᱮ ᱡᱟᱦᱟᱸᱭ ᱠᱚ ᱩᱱᱠᱩ ᱵᱷᱤᱰᱭᱳᱭᱟ ᱩᱱ ᱚᱠᱛᱚ ᱜᱮ ᱩᱱᱠᱩ ᱛᱷᱚᱲᱟ ᱢᱮᱛᱟ ᱠᱚ ᱦᱩᱭᱩᱜᱼᱟ ᱡᱮ ᱟᱞᱮ ᱫᱚ ᱟᱞᱚᱯᱮ ᱵᱷᱤᱰᱭᱳ ᱞᱮᱭᱟ ᱵᱟᱝ ᱵᱟᱠᱷᱟᱱ ᱠᱷᱟᱡ ᱫᱚ ᱢᱟᱱ... ᱵᱷᱟᱹᱜᱤ ᱵᱟᱝ ᱦᱩᱭᱩᱜᱼᱟ ᱱᱚᱝᱠᱟ ᱟᱵᱟᱨ ᱠᱤᱪᱷᱩ ᱦᱚᱲ ᱟᱵᱚᱨᱮᱱ ᱢᱮᱱᱟᱜ ᱠᱚᱜᱮ ᱜᱤᱫᱽᱨᱟᱹ ᱠᱚᱦᱚᱸ ᱢᱟᱹᱭ ᱵᱟᱹᱵᱩ ᱠᱚᱦᱚᱸ ᱢᱮᱱᱟᱜ ᱠᱚ ᱜᱮᱭᱟ ᱩᱱᱠᱩ ᱟᱠᱚᱠᱩ ᱧᱮᱞ ᱠᱚᱠᱚ ᱡᱮ ᱠᱚ ᱵᱷᱤᱰᱭᱳ ᱮᱫ ᱞᱮᱭᱟ ᱟᱨ ᱚᱱᱠᱟ ᱟᱠᱚ ᱜᱮ ᱱᱤᱡᱮ ᱛᱮᱜᱮ ᱩᱫᱩᱜᱟ ᱟᱭᱢᱟ ᱨᱚᱠᱚᱢ ᱢᱟᱱᱮ ᱟᱭᱢᱟ ᱨᱚᱠᱚᱢ ᱚᱝᱜᱤ ᱵᱷᱚᱝᱜᱤ ᱠᱚ ᱟᱨ ᱤᱭᱟᱹᱭ ᱠᱚ ᱩᱫᱩᱜᱟ ᱛᱚ ᱱᱚᱜᱼᱚ ᱱᱚᱶᱟ ᱠᱚᱫᱚ ᱢᱤᱫ ᱴᱮᱱ ᱠᱤᱪᱷᱩ ᱦᱚᱲ ᱫᱚ ᱟᱠᱚᱣᱟᱜ ᱯᱟᱨᱢᱤᱥᱚᱱ ᱚᱸᱰᱮ ᱠᱷᱚᱡ ᱠᱚ ᱯᱟᱨᱢᱤᱥᱮᱱ ᱮ ᱮᱢᱚᱜ ᱠᱟᱱᱟ ᱟᱨ ᱠᱤᱪᱷᱩ ᱦᱚᱲ ᱫᱚ ᱵᱟᱝ ᱚᱱᱟ ᱪᱷᱟᱰᱟ ᱠᱟᱛᱮ ᱦᱚᱸ ᱟᱵᱟᱨ ᱯᱨᱳᱜᱨᱟᱢ ᱨᱮᱱᱟᱜ ᱢᱩᱞ ᱢᱩᱞ ᱩᱫᱽᱫᱮᱥᱥᱚ ᱦᱳᱭᱳᱜ ᱠᱟᱱᱟ ᱡᱮ ᱟᱵᱚ ᱨᱮᱱ ᱢᱟᱹᱭ ᱵᱟᱹᱵᱩ ᱛᱟᱠᱚ ᱥᱤᱠᱠᱷᱟ ᱵᱟᱠᱚ ᱧᱟᱢ ᱟᱠᱟᱫᱟ ᱛᱚ ᱥᱤᱠᱠᱷᱟ ᱵᱟᱠᱚ ᱧᱟᱢ ᱠᱟᱜ ᱠᱷᱟᱹᱛᱤᱨ ᱛᱮ ᱩᱱᱠᱩ ᱚᱱᱠᱟ ᱮᱠᱷᱚᱱᱚ ᱯᱚᱨᱡᱚᱱᱛᱚ ᱚᱱᱠᱟ ᱢᱮᱱᱟᱜ ᱠᱚᱣᱟ ᱟᱨ ᱟᱵᱩ ᱨᱮᱱ ᱡᱮᱦᱮᱛᱩ ᱧᱮᱞ ᱢᱮ ᱜᱚ ᱵᱟᱵᱟ ᱦᱚᱸᱠᱚ ᱚᱱᱠᱟᱱ ᱧᱚᱜ ᱜᱮᱭᱟ ᱦᱮᱸ ᱡᱩᱫᱤ ᱵᱟ ᱟᱢ ᱟᱢ ᱵᱟᱲᱟᱭ ᱜᱤᱭᱟᱹᱧ ᱟᱢ ᱡᱮ ᱵᱟᱢ ᱢᱟᱱᱮ ᱥᱤᱠᱠᱷᱟ ᱫᱤᱠᱼᱼ ᱛᱮᱢ ᱠᱚᱢ ᱜᱮᱭᱟ ᱴᱷᱤᱠ ᱜᱮᱭᱟ ᱢᱟᱱᱟᱣ ᱠᱤᱫᱟᱹᱧ ᱠᱤᱱᱛᱩ ᱟᱢ ᱨᱮᱱ ᱢᱟᱹᱭ ᱵᱟᱹᱵᱩ ᱛᱟᱠᱩ ᱛᱚ ᱥᱮ ᱟᱢ ᱨᱮᱱ ᱜᱤᱫᱽᱨᱟᱹᱢ ᱡᱮᱢ ᱦᱩᱭ ᱠᱟᱫᱮᱭᱟ ᱩᱱᱤ ᱫᱚ ᱢᱤᱫ ᱴᱮᱱ ᱵᱷᱟᱜᱤ ᱯᱚᱨᱤᱵᱮᱥ ᱨᱮ ᱢᱟᱱᱩᱥ ᱦᱩᱭᱩᱜ ᱛᱟᱢᱟ ᱥᱮ ᱟᱢᱟᱜ ᱡᱟᱸᱦᱟ ᱤᱭᱟᱹ ᱢᱮᱱᱟᱜ ᱛᱟᱢᱟ ᱥᱮ ᱩᱱᱤ ᱚᱞᱚᱜ ᱚᱞᱚᱜ ᱯᱟᱲᱦᱟᱣ ᱠᱟᱛᱮᱫ ᱡᱟᱸᱦᱟ ᱞᱮᱠᱟ ᱠᱤᱪᱷᱩ ᱵᱟᱝ ᱠᱤᱪᱷᱩ ᱫᱚ ᱢᱮᱱ ᱫᱟᱹᱧ ᱵᱟᱲᱟᱭ ᱜᱤᱭᱟᱹᱧ ᱚᱞᱚᱜ ᱯᱟᱲᱦᱟᱣ ᱠᱟᱛᱮᱫ ᱪᱟᱹᱠᱨᱤ ᱵᱟᱝ ᱧᱟᱢᱚᱜᱼᱟ ᱴᱷᱤᱠ ᱜᱮᱭᱟ ᱢᱟᱱᱟᱣ ᱠᱟᱫᱟᱹᱧ ᱥᱚᱵᱽ ᱥᱚᱢᱚᱭ ᱫᱚ ᱪᱟᱹᱠᱨᱤ ᱵᱟᱠᱚ ᱧᱟᱢᱟ ᱥᱮ ᱚᱱᱠᱟᱱ ᱱᱤᱨᱫᱤᱥᱴᱚ ᱯᱚᱡᱤᱥᱚᱱ ᱨᱮ ᱵᱟᱭ ᱪᱟᱞᱟᱣ ᱞᱮᱱᱠᱷᱟᱱ ᱪᱟᱹᱠᱨᱤ ᱵᱟᱭ ᱧᱟᱢᱟ ᱚᱱᱟ ᱪᱷᱟᱰᱟ ᱠᱟᱛᱮᱫ ᱮᱱᱦᱚᱸ ᱱᱤᱡᱮ ᱫᱚ ᱢᱟᱱᱩᱥ ᱞᱮᱠᱟᱭ ᱢᱟᱱᱩᱥ ᱫᱟᱲᱮᱭᱟᱜᱼᱟ ᱚᱱᱟ ᱠᱷᱟᱹᱛᱤᱨ ᱛᱮ ᱚᱞᱚᱜ ᱯᱟᱲᱦᱟᱜ ᱫᱚᱨᱠᱟᱨ ᱜᱮᱭᱟ ᱟᱨ ᱟᱵᱚ ᱨᱮᱱ ᱥᱟᱱᱛᱟᱲ ᱥᱚᱢᱟᱡᱽ ᱨᱮᱱ ᱮᱠᱷᱚᱱᱳ ᱯᱚᱨᱡᱚᱱᱛᱚ ᱚᱞᱚᱜ ᱯᱟᱲᱦᱟᱜ ᱫᱤᱠ ᱫᱤᱭᱮ ᱛᱟᱭᱚᱢ ᱜᱮᱭᱟ ᱱᱚᱣᱟ ᱫᱚ ᱥᱟᱹᱨᱤ ᱠᱟᱛᱷᱟ ᱜᱮ
ᱦᱮᱸ ᱱᱤᱭᱟᱹ ᱢᱟ ᱥᱟᱹᱨᱤ ᱠᱟᱛᱷᱟ ᱟᱵᱚ ᱢᱟ ᱚᱱᱮ ᱦᱟᱴ ᱯᱟᱛᱟ ᱜᱮ ᱵᱮᱥᱤ ᱫᱷᱟᱨᱟ ᱵᱚᱱ ᱫᱤᱥᱟᱹᱭ ᱜᱮᱭᱟ ᱥᱮ ᱛᱟᱯᱚᱨᱮ ᱧᱤᱫᱟᱹ ᱵᱮᱸᱜᱮᱫ ᱛᱟᱦᱮᱱ ᱠᱷᱟᱱ ᱢᱟ ᱯᱮ ᱯᱩᱱ ᱢᱟᱦᱟ ᱧᱤᱫᱟᱹ ᱵᱟᱝ ᱠᱟᱴᱟᱜ ᱜᱮᱭᱟ ᱚᱱᱟ ᱡᱟᱯᱼᱼ ᱨᱮᱜᱮ ᱧᱮᱞ ᱟᱢ ᱤᱥᱠᱩᱞ ᱜᱳᱨ ᱚᱱᱟ ᱜᱮ ᱦᱤᱲᱤᱧ ᱪᱟᱵᱟ ᱠᱟᱜᱼᱟ ᱪᱮᱫ ᱯᱚᱲᱟ ᱛᱟᱦᱮᱸ ᱠᱟᱱᱟ ᱪᱮᱫ ᱥᱟᱵᱽᱡᱮᱠᱴ ᱛᱮᱦᱮᱧ ᱠᱮᱞᱟᱥ ᱦᱩᱭᱩᱜᱼᱟ
ᱦᱳᱭ ᱦᱳᱭ ᱚᱱᱟ ᱢᱟ ᱦᱮᱸ ᱜᱮ ᱯᱩᱨᱟᱹ ᱚᱱᱟ ᱚᱱᱟ ᱮᱠᱷᱚᱱᱳ ᱯᱚᱨᱡᱚᱱᱛᱚ ᱚᱱᱟ ᱮᱠᱷᱚᱱᱳ ᱴᱷᱤᱠ ᱜᱮ ᱦᱳᱭᱳ ᱛᱟᱵᱚᱱᱟ ᱟᱨ ᱚᱱᱟ ᱞᱟᱹᱜᱤᱫ ᱠᱤᱪᱷᱩ ᱟᱵᱚ ᱨᱮᱱ ᱢᱟᱹᱭ ᱵᱟᱹᱵᱩ ᱛᱟᱠᱚ ᱠᱟᱹᱴᱤᱡ ᱠᱟᱹᱴᱤᱡ ᱡᱚᱠᱷᱚᱱ ᱠᱚ ᱛᱟᱦᱮᱱᱟ ᱩᱱᱠᱩ ᱚᱱᱠᱟᱱ ᱵᱳᱰᱤᱝ ᱤᱥᱠᱩᱞ ᱠᱚ ᱨᱮᱜᱮ ᱫᱚᱦᱚ ᱦᱚᱴᱚ ᱠᱟᱠᱚᱣᱟ ᱠᱚ ᱦᱩᱭᱩᱜᱼᱟ ᱡᱟᱛᱮ ᱡᱮ ᱠᱚᱢ ᱥᱮ ᱠᱚᱢ ᱠᱚᱢ ᱵᱟᱨ ᱠᱮᱞᱟᱥ ᱦᱟᱵᱤᱢ ᱢᱚᱸᱡᱽ ᱛᱮ ᱯᱟᱲᱦᱟᱜ ᱢᱟ ᱚᱱᱠᱟ ᱟᱨᱠᱤ
ᱦᱮᱸ ᱟᱨ ᱛᱟᱯᱚᱨᱮ ᱠᱟᱛᱷᱟ ᱦᱩᱭᱩᱜ ᱠᱟᱱᱟ ᱡᱮ ᱟᱭᱳ ᱵᱟᱵᱟ ᱡᱩᱫᱤ ᱥᱚᱴᱷᱤᱠ ᱰᱟᱦᱟᱨ ᱩᱫᱩᱜ ᱞᱟᱹᱜᱤᱫ ᱟᱭᱳ ᱵᱟᱵᱟ ᱯᱟᱲᱦᱟᱣ ᱡᱩᱨᱩᱲᱤ ᱠᱟᱱ ᱜᱮᱭᱟ ᱚᱱᱟ ᱢᱟ ᱞᱟᱹᱠᱛᱤ ᱵᱟᱝ ᱠᱟᱱᱟ ᱥᱮ ᱡᱮ ᱢᱚᱱ ᱚᱱᱟ ᱚᱨᱜᱮᱥᱴᱟᱨ ᱵᱟᱨᱚᱱ ᱥᱮ ᱚᱱᱟ ᱠᱚᱢᱟ ᱥᱚᱴᱷᱤᱠ ᱰᱟᱦᱟᱨ ᱟᱭᱳ ᱵᱟᱵᱟ ᱠᱚ ᱩᱫᱩᱜ ᱫᱟᱲᱮᱭ ᱟᱵᱚᱱ ᱠᱮᱭᱟ ᱡᱩᱫᱤ ᱩᱱᱠᱩ ᱠᱚ ᱪᱟᱹᱭᱟᱜᱼᱟ ᱠᱟᱨᱚᱱ ᱵᱤᱴᱤ ᱚᱠᱟ ᱛᱮ ᱪᱟᱞᱟᱜ ᱠᱟᱱᱟ ᱧᱤᱫᱟᱹ ᱧᱩᱛ ᱵᱟᱭ ᱦᱤᱡᱩᱜᱼᱟ ᱠᱟᱱᱟ ᱦᱟᱯᱮᱧ ᱠᱩᱞᱤ ᱮᱭᱟ ᱥᱮ ᱵᱟᱨᱚᱱ ᱮᱭᱟ ᱟᱞᱚᱢ ᱪᱟᱞᱟᱜᱼᱟ ᱵᱤᱴᱤ ᱚᱱᱟ ᱠᱚᱫᱚ ᱟᱭᱳ ᱵᱟᱵᱟ ᱠᱚ ᱫᱟᱲᱮᱭᱟᱜ ᱜᱮᱭᱟ ᱠᱤᱱᱛᱩ ᱡᱷᱚᱛᱚ ᱟᱭᱳ ᱵᱟᱵᱟ ᱢᱟ ᱵᱟᱠᱚ ᱥᱚᱪᱮᱛᱚᱱᱟ ᱥᱮ ᱩᱱᱟᱹᱜ ᱫᱚ ᱩᱱᱠᱩ ᱢᱟ ᱱᱤᱡᱮ ᱛᱮᱜᱮ ᱵᱟᱠᱚ ᱢᱮᱛᱟ ᱠᱚ ᱠᱟᱱᱟ ᱜᱤᱫᱟᱹᱨ ᱠᱚ ᱡᱟᱦᱟ ᱰᱟᱦᱟᱨ ᱛᱮ ᱪᱟᱞᱟᱜ ᱠᱟᱱᱟ ᱪᱟᱞᱟᱣ ᱦᱚᱪᱚ ᱟᱭ ᱢᱮ ᱚᱱᱠᱟ ᱠᱟᱛᱮ ᱜᱮ ᱥᱮ ᱜᱤᱫᱽᱨᱟᱹ ᱠᱚᱢᱟ ᱚᱨᱜᱮᱥᱴᱟᱨ ᱠᱚᱨᱮ ᱠᱚ ᱮᱴᱮᱱᱮᱜᱼᱟ ᱵᱟᱠᱷᱟᱱ ᱩᱱᱟᱹᱜ ᱦᱩᱰᱤᱧ ᱦᱩᱰᱤᱧ ᱜᱤᱫᱽᱨᱟᱹ ᱠᱚ ᱪᱟᱞᱟᱜ ᱠᱟᱱᱟ ᱟᱭᱳ ᱵᱟᱵᱟ ᱟᱭᱳ ᱵᱟᱵᱟ ᱛᱚ ᱱᱟᱥᱮ ᱢᱟ ᱥᱚᱪᱮᱛᱚᱱ ᱠᱟᱛᱮ ᱠᱩᱞᱤ ᱫᱚᱨᱠᱟᱨ ᱵᱤᱴᱤ ᱚᱠᱟ ᱛᱮ ᱪᱟᱞᱟᱜ ᱠᱟᱱᱟ ᱪᱮᱫ ᱞᱟᱹᱜᱤᱫ ᱮᱢ ᱦᱮᱸ ᱪᱟᱞᱟᱜ ᱠᱟᱱᱟ
ᱦᱳᱭ ᱦᱳᱭ ᱚᱱᱟ ᱢᱟ ᱠᱟᱱ ᱜᱮ ᱟᱫᱚ ᱚᱱᱟ ᱪᱷᱟᱰᱟ ᱠᱟᱛᱮ ᱩᱱᱠᱩ ᱡᱩᱫᱤ ᱵᱟᱠᱚ ᱢᱟᱱᱮ ᱚᱨᱜᱮᱥᱴᱟᱨ ᱫᱚ ᱵᱟᱢ ᱵᱚᱱᱫᱚ ᱫᱟᱲᱮᱭᱟᱜᱼᱟ ᱱᱚᱶᱟ ᱫᱚ ᱦᱮᱸ ᱜᱮ ᱦᱮᱸᱵᱟᱢ ᱵᱟᱝ ᱵᱚᱱᱫᱚᱜᱼᱟ ᱪᱤᱠᱟᱢ ᱵᱚᱱᱫᱚ ᱠᱟᱨᱚᱱ ᱱᱚᱣᱟ ᱱᱚᱣᱟ ᱪᱷᱟᱲᱟ ᱱᱚᱣᱟ ᱛᱮᱜᱮ ᱟᱭᱢᱟ ᱦᱚᱲ ᱢᱟᱱᱮ ᱤᱭᱟᱹ ᱢᱮᱱᱟᱜ ᱠᱚᱣᱟ ᱢᱟᱱᱮ ᱤᱱᱠᱟᱢ ᱥᱳᱨᱥ ᱠᱟᱱᱟ ᱚᱱᱟ ᱠᱚᱜᱮ ᱛᱚ ᱩᱱᱠᱩ ᱚᱱᱟ ᱵᱟᱢ ᱵᱚᱱᱫᱚ ᱫᱟᱲᱮᱭᱟᱜᱼᱟ ᱟᱨ ᱥᱚᱨᱠᱟᱨ ᱦᱚᱸ ᱠᱳᱱᱳ ᱫᱤᱱ ᱵᱟᱭ ᱵᱚᱱᱫᱚᱭᱟ ᱡᱮ ᱱᱚᱣᱟ ᱱᱚᱣᱟ ᱵᱚᱱᱫᱚᱜ ᱢᱟ
ᱦᱮᱸ ᱵᱚᱱᱫᱚ ᱢᱟ ᱵᱟᱝ ᱵᱚᱱᱫᱚᱜ ᱜᱮᱭᱟ ᱠᱤᱱᱛᱩ ᱤᱧ ᱢᱟᱹᱧ ᱞᱟᱹᱭ ᱫᱟ ᱮᱱᱮᱡ ᱥᱮᱨᱮᱧ ᱨᱟᱹᱥᱠᱟᱹ ᱢᱟ ᱢᱚᱸᱡᱽ ᱜᱮ ᱠᱤᱱᱛᱩ ᱢᱚᱸᱡᱽ ᱛᱮᱵᱚᱱ ᱨᱟᱹᱥᱠᱟᱹᱭ ᱢᱟ ᱡᱟᱛᱮ ᱥᱟᱱᱟᱢ ᱦᱚᱲ ᱟᱜ ᱢᱮᱫ ᱨᱮᱵᱚᱱ ᱫᱤᱥᱟᱹᱜ ᱢᱟ ᱦᱮᱸ ᱱᱚᱣᱟ ᱢᱟ ᱢᱚᱸᱡᱽ ᱜᱮ ᱢᱚᱸᱡᱽ ᱛᱮᱜᱮ ᱠᱚ ᱨᱟᱹᱥᱠᱟᱹᱭ ᱮᱫᱟ ᱚᱱᱠᱟ ᱞᱮᱠᱟ ᱵᱚᱱ ᱫᱤᱥᱟᱹᱜ ᱢᱟ ᱠᱤᱱᱛᱩ ᱮᱢᱚᱱ ᱵᱷᱟᱵᱮ ᱟᱵᱚ ᱵᱚᱱ ᱥᱳᱥᱟᱞ ᱢᱤᱰᱤᱭᱟ ᱛᱟᱞᱟ ᱛᱮᱵᱚᱱ ᱨᱟᱠᱟᱵ ᱦᱤᱡᱩᱜ ᱠᱟᱱᱟ ᱥᱮ ᱢᱟᱱᱮ ᱜᱟᱞᱟᱛ ᱢᱮᱫ ᱛᱮ ᱥᱟᱱᱟᱢ ᱦᱚᱲ ᱠᱚ ᱫᱤᱥᱟᱹᱭᱮᱫ ᱵᱚᱱᱟ
ᱦᱳᱭ ᱦᱳᱭ ᱦᱳᱭ ᱱᱚᱣᱟ ᱫᱚ ᱟᱹᱰᱤ ᱵᱟᱹᱲᱤᱡ ᱦᱩᱭᱩᱜ ᱠᱟᱱᱟ ᱚᱱᱟ ᱜᱮ ᱟᱨᱠᱤ